ᱵᱷᱟᱨ ᱜᱮ
ᱦᱮᱸᱻ ᱡᱚᱦᱟᱨ ᱜᱮ
ᱵᱟᱝ ᱟᱸᱡᱚᱢ ᱴᱷᱤᱠᱟᱹᱜ ᱠᱟᱱᱟ ᱪᱮᱫ ᱦᱚᱸ ᱵᱟᱝ ᱱᱤᱛᱳ ᱫᱚ ᱟᱫᱚ ᱪᱮᱫ ᱮᱢ ᱪᱤᱠᱟᱹᱭᱟ ᱟᱹᱭᱩᱵ ᱵᱮᱲᱟ ᱫᱚ,
ᱦᱳᱭ, ᱦᱳᱭ ᱮᱠᱞᱟ ᱜᱮ ᱢᱮ ᱟᱥᱮ ᱚᱲᱟᱜ ᱨᱮ ᱨᱚᱲ ᱟᱹᱞᱤᱧ ᱮᱠᱞᱟ ᱜᱮ ᱚᱲᱟᱜ ᱨᱮ ᱦᱮᱱᱟᱢᱟᱥᱮ ᱠᱟᱹᱡ ᱨᱚᱲ ᱛᱟᱨ ᱠᱚᱜ ᱠᱟᱱ ᱛᱟᱢᱟ,
ᱦᱳᱭ-ᱦᱳᱭ ᱮᱠᱞᱟ ᱜᱮ ᱢᱤᱱᱟᱹᱧᱟ,
ᱛᱟᱨᱠᱚᱜ ᱠᱟᱱ ᱛᱟᱢᱟ ᱨᱚᱲ ᱚᱸᱰᱮ ᱠᱷᱚᱱ ᱫᱚ ᱠᱟᱹᱡ ᱚᱪᱚᱜ ᱢᱮ,
ᱛᱟᱨᱠᱚᱜ ᱠᱚᱱᱟ ᱟᱫᱚ ᱵᱟᱝ ᱟᱸᱡᱚᱢ ᱴᱷᱤᱠᱟᱹᱜ ᱠᱟᱱᱟ
ᱦᱳᱭ-ᱦᱳᱭ
ᱱᱤᱛᱚᱜ ᱫᱚ
ᱚᱱᱠᱟᱜ ᱠᱟᱱ ᱜᱮᱭᱟ
ᱵᱟᱝ ᱟᱸᱡᱚᱢᱚᱜ ᱠᱟᱱᱟ
ᱡᱩᱫᱤ ᱨᱩᱢ ᱨᱮ ᱢᱮᱱᱟᱢᱟ ᱛᱟᱦᱚᱞᱮ ᱫᱩᱣᱟᱹᱨ ᱠᱚ ᱠᱷᱩᱞᱟᱹᱣ ᱢᱮ ᱡᱟᱱᱞᱟ ᱠᱚ ᱠᱷᱩᱞᱟᱹᱣ ᱢᱮ ᱮᱱᱠᱷᱟᱱ ᱵᱟᱝ ᱛᱟᱨᱠᱚᱜᱼᱟ᱾
ᱚᱜ ᱟᱪᱷᱟ-ᱟᱪᱷᱟ-ᱟᱪᱷᱟ᱾
ᱦᱳᱭ ᱦᱮᱸ ᱵᱟᱠᱷᱟᱡ ᱚᱲᱟᱜ ᱨᱮ ᱡᱩᱫᱤ ᱵᱮᱞᱠᱩᱱᱤ ᱠᱚ ᱦᱮᱱᱟᱜ ᱛᱟᱯᱮᱭᱟ ᱵᱮᱞᱠᱩᱱᱤ ᱠᱚ ᱨᱮ ᱪᱟᱞᱟᱜ ᱢᱮ᱾
ᱳᱦ ᱚᱱᱠᱟᱱ ᱚᱲᱟᱜ ᱫᱚ ᱵᱟᱝ ᱠᱟᱱ ᱛᱟᱞᱮᱭᱟ
ᱦᱳᱭ ᱦᱳᱭ ᱪᱮᱫ ᱞᱮᱠᱟ ᱦᱮᱱᱟᱜ ᱯᱮᱭᱟ ᱦᱩᱸ ᱤᱱᱠᱟᱹ ᱫᱷᱟᱨᱟ ᱪᱮᱫ ᱞᱮᱠᱟ ᱦᱮᱱᱟᱜ ᱯᱮᱭᱟ
ᱦᱮᱸ ᱱᱟᱯᱟᱭ ᱜᱮ ᱦᱮᱱᱟᱜ ᱞᱮᱭᱟ ᱟᱯᱮ ᱫᱚ
ᱦᱩᱸ ᱟᱞᱮ ᱦᱚᱸ ᱱᱟᱯᱟᱭ ᱜᱮ ᱮᱱᱛᱮ ᱨᱮ ᱦᱚᱸ ᱠᱟᱹᱴᱤᱡ ᱫᱚ ᱛᱟᱨᱠᱚᱜ ᱠᱟᱱ ᱜᱮᱭᱟ
ᱳᱻ
ᱚᱠᱟᱴᱟᱜ ᱨᱩᱢᱮᱢ ᱤᱭᱟᱹ ᱦᱳᱭ ᱦᱳᱭ
ᱛᱟᱨᱠᱚᱜ ᱜᱮᱭᱟ ᱛᱟᱦᱞᱮ ᱟᱫᱚ ᱪᱤᱠᱟᱹ ᱫᱟᱲᱮᱭᱟᱜ ᱟ ᱵᱟᱹᱧ ᱪᱤᱠᱟᱹ ᱫᱟᱲᱮᱭᱟᱜᱼᱟ ᱥᱮ
ᱦᱳᱭ ᱟᱫᱚ ᱢᱤᱫ ᱫᱷᱟᱨᱮ ᱪᱟᱞᱟᱜ ᱢᱮ
ᱚᱲᱟᱜ ᱠᱚ ᱫᱚ ᱚᱲᱟᱜ ᱠᱚ ᱨᱮ ᱫᱚ ᱯᱮ ᱵᱮᱥ ᱜᱮᱭᱟ
ᱦᱳᱭ ᱵᱮᱥ ᱵᱟᱲᱟ ᱜᱮ ᱟᱯᱮ ᱫᱚ
ᱦᱮᱸ ᱟᱞᱮ ᱦᱚᱸ ᱵᱮᱥ ᱜᱮᱭᱟᱞᱮ
ᱚᱜ ᱟᱠᱟᱥᱮᱫ ᱨᱮ ᱚᱲᱟᱜ ᱫᱚ ᱛᱟᱦᱚᱞᱮ ᱟᱛᱳ ᱫᱤᱥᱚᱢ
ᱩᱸ ᱟᱞᱮ ᱫᱚ ᱵᱟᱸᱠᱩᱲᱟ ᱰᱤᱥᱴᱤᱠ
ᱚᱜ ᱵᱟᱸᱠᱩᱲᱟ ᱰᱤᱥᱴᱤᱠ
ᱦᱳᱭ ᱦᱳᱭ ᱟᱯᱮᱭᱟᱜ ᱫᱚ
ᱟᱞᱮᱭᱟᱜ ᱫᱚ ᱦᱩᱸ ᱦᱟᱱᱛᱮ ᱡᱷᱟᱲᱜᱨᱟᱢ ᱥᱮᱫ
ᱚᱻ ᱟᱪᱪᱷᱟ ᱛᱟᱦᱚᱞᱮ ᱟᱯᱮᱥᱮᱫ ᱫᱚ ᱦᱩᱞ ᱢᱟᱦᱟ ᱠᱚ ᱯᱮ ᱢᱟᱱᱟᱣ ᱜᱮᱭᱟ ᱥᱮ ᱵᱟᱝ
ᱦᱚᱸ ᱢᱟᱱᱟᱣ ᱜᱮᱭᱟ ᱞᱮ ᱟᱯᱮ ᱥᱮᱱ ᱫᱚ
ᱦᱚᱸ ᱟᱞᱮ ᱥᱮᱫ ᱦᱚᱸ ᱢᱟᱱᱟᱣ ᱜᱮᱭᱟ ᱠᱚ ᱪᱮᱫ ᱞᱮᱠᱟ ᱠᱚ ᱢᱟᱱᱟᱣ ᱜᱮᱭᱟ ᱟᱯᱮᱥᱮᱫ ᱫᱚ
ᱟᱞᱮᱥᱮᱫ ᱫᱚ ᱵᱚᱸᱜᱟ ᱵᱩᱨᱩ ᱠᱚ ᱦᱩᱭᱩᱜᱼᱟ ᱛᱟᱯᱚᱨᱮ ᱢᱟᱱᱮ ᱥᱤᱫᱩ ᱠᱟᱹᱱᱩ ᱟᱜ ᱢᱩᱴᱷᱟᱹᱱ ᱨᱮ ᱟᱨᱠᱤ ᱵᱟᱦᱟ ᱟᱨᱟᱣ ᱦᱩᱭᱩᱜᱼᱟ ᱚᱱᱠᱟ ᱜᱮ ᱦᱩᱭᱩᱜ ᱜᱮᱭᱟ ᱟᱨ ᱠᱤᱪᱷᱩ ᱠᱤᱪᱷᱩ ᱵᱚᱠᱛᱤᱛᱟ ᱦᱩᱭᱩᱜᱼᱟ ᱚᱱᱟ ᱦᱩᱞ ᱢᱟᱦᱟ ᱤᱫᱤ ᱠᱟᱛᱮᱫ
ᱚ ᱟᱨ ᱟᱞᱮ ᱟᱹᱛᱩ ᱨᱮ ᱫᱚ ᱢᱟᱨᱟᱝ ᱜᱮ ᱦᱩᱭᱩᱜᱼᱟ ᱢᱟᱱᱮ ᱢᱟᱨᱟᱝ ᱜᱮ ᱢᱟᱱᱮ ᱪᱮᱫ ᱮᱦ ᱥᱤᱫᱩ ᱠᱟᱹᱱᱩ ᱟᱜ ᱚᱱᱟ ᱢᱩᱨᱛᱤ ᱫᱚ ᱠᱟᱹᱡ ᱪᱟᱞᱟᱣ ᱞᱟᱹᱜᱤᱫ ᱛᱮ ᱟᱹᱰᱤ ᱥᱟᱹᱜᱤᱧ ᱪᱟᱞᱟᱣ ᱦᱩᱭᱩᱜᱼᱟ ᱟᱞᱮ ᱟᱛᱩ ᱠᱷᱚᱪ ᱟᱫᱚ ᱮᱱᱮᱡ ᱮᱱᱮᱡ ᱛᱮ ᱞᱮ ᱪᱟᱞᱟᱜᱼᱟ ᱮᱱᱮᱡ ᱮᱱᱮᱡ ᱛᱮ ᱞᱮ ᱪᱟᱞᱟᱜᱼᱟ ᱟᱫᱚ ᱚᱸᱰᱮ ᱵᱚᱸᱜᱟ ᱵᱩᱨᱩ ᱭᱟᱞᱮ ᱚᱸᱰᱮ ᱞᱮ ᱮᱱᱮᱡᱟ ᱯᱮ ᱯᱮ ᱯᱮ ᱵᱟᱨ ᱯᱮ ᱟᱠᱷᱲᱟ ᱮᱱᱮᱡ ᱠᱟᱛᱮᱫ ᱞᱮ ᱨᱩᱣᱟᱹᱲᱟ ᱮᱱᱮᱡ ᱮᱱᱮᱡ ᱛᱮ ᱜᱮ ᱞᱮ ᱨᱩᱣᱟᱹᱲᱟ ᱟᱨ ᱨᱩᱣᱟᱹᱲ ᱠᱟᱛᱮᱫ ᱨᱩᱣᱟᱹᱲ ᱠᱟᱛᱮᱫ ᱢᱤᱫᱴᱮᱡ ᱤᱭᱟᱹ ᱯᱨᱳᱜᱨᱟᱢ ᱞᱮᱠᱟ ᱯᱨᱳᱜᱨᱟᱢ ᱞᱮᱠᱟ ᱞᱮ ᱫᱚᱦᱚ ᱠᱟᱜᱼᱟ ᱟᱨ ᱚᱸᱰᱮ ᱮᱱᱮᱡ ᱥᱮ ᱥᱮᱨᱮᱧ ᱮᱱᱮᱡ ᱥᱮᱨᱮᱧ ᱠᱚ ᱦᱩᱭᱩᱜᱼᱟ ᱟᱨ ᱥᱤᱫᱩ ᱠᱟᱹᱱᱩ ᱤᱫᱤ ᱠᱟᱛᱮᱫ ᱜᱟᱭᱟᱱ ᱠᱚ ᱦᱩᱭᱩᱜᱼᱟ
ᱚ ᱮᱱᱮᱡ ᱥᱮᱨᱮᱧ ᱠᱚᱫᱚ ᱚ
ᱫᱤᱭᱮ ᱮᱱᱮᱡ ᱥᱮᱨᱮᱧ ᱠᱚᱫᱚ ᱮᱱᱮᱡ ᱥᱮᱨᱮᱧ ᱠᱚᱫᱚ ᱦᱩᱞ ᱢᱟᱦᱟ ᱞᱮᱠᱟᱱ ᱫᱤᱱ ᱨᱮ ᱠᱤ ᱢᱟᱱᱟᱣᱟ ᱾
ᱦᱳᱭ ᱦᱳᱭ, ᱢᱟᱱᱮ ᱤᱝᱠᱟᱹ ᱢᱟᱱᱮ ᱥᱤᱫᱩ ᱠᱟᱹᱱᱩ ᱤᱫᱤ ᱠᱟᱛᱮ ᱜᱮ ᱮᱱᱮᱡ ᱥᱮᱨᱮᱧ ᱾
ᱚ, ᱮᱱᱛᱮ ᱨᱮᱦᱚᱸ ᱟᱨᱠᱤ ᱾ ᱠᱤ ᱚᱱᱟ ᱦᱩᱞ ᱢᱟᱦᱟ ᱞᱮᱠᱟᱱ ᱫᱤᱱ ᱨᱮᱛᱚ, ᱟᱫᱚ ᱛᱟᱦᱚᱞᱮ ᱚᱱᱟ ᱠᱟᱹᱴᱤᱡ ᱠᱟᱹᱴᱤᱡ ᱚᱱᱟ ᱫᱚ ᱠᱟᱹᱴᱤᱡ ᱪᱮᱫ ᱞᱮᱠᱟ ᱵᱩᱡᱷᱟᱹᱜ ᱠᱟᱱᱟ ᱥᱮ?
ᱦᱳᱭ ᱾ ᱟᱫᱚ ᱢᱟᱱᱮ ᱚᱱᱠᱟ ᱱᱟᱜ ᱫᱚ ᱵᱟᱞᱮ ᱮᱞᱟᱣ ᱜᱮᱭᱟ, ᱢᱟᱱᱮ ᱡᱟᱦᱟᱸ ᱥᱤᱫᱩ- ᱠᱟᱹᱱᱦᱩ ᱛᱟᱹᱠᱤᱱᱟᱜ ᱮᱱᱮᱡ, ᱢᱟᱱᱮ ᱚᱱᱟ ᱥᱮᱨᱮᱧ ᱛᱮᱜᱮ ᱮᱱᱮᱡ ᱮᱢᱱᱤ ᱴᱨᱮᱰᱤᱥᱚᱱᱟᱞ ᱜᱮ ᱦᱩᱭᱩᱜᱼᱟ, ᱮᱱᱮᱡ ᱫᱚ᱾ ᱛᱩᱢᱫᱟᱜ-ᱴᱟᱢᱟᱠ ᱠᱚ ᱛᱮ ᱜᱮ ᱾
ᱦᱚᱸ᱾
ᱦᱳᱭ, ᱟ ᱥᱮᱨᱮᱧ ᱦᱚᱸ ᱢᱮ ᱥᱮᱨᱮᱧ ᱦᱚᱸ ᱥᱤᱫᱩ-ᱠᱟᱹᱱᱦᱩᱣᱟᱜ ᱜᱮ ᱥᱮᱨᱮᱧ ᱦᱩᱭᱩᱜᱼᱟ, ᱚᱱᱠᱟ ᱜᱮ ᱾ ᱟᱨ ᱥᱤᱫᱩ ᱠᱟᱹᱱᱦᱩ ᱤᱫᱤ ᱛᱟᱹᱠᱤᱱ ᱪᱮᱫ ᱞᱮᱠᱟ ᱠᱤᱱ? ᱟᱹᱠᱤᱱ ᱪᱮᱫ ᱞᱮᱠᱟ ᱠᱤᱱ ᱞᱟᱹᱲᱦᱟᱹᱭ ᱞᱮᱫᱼᱟ? ᱚᱱᱟ ᱜᱮ ᱜᱟᱭᱟᱱ ᱦᱩᱭᱩᱜᱼᱟ, ᱡᱟᱛᱨᱟ ᱞᱮᱠᱟ ᱾ ᱦᱚᱯᱚᱱ ᱫᱷᱟᱹᱨᱟ ᱱᱟᱴᱚᱠ ᱞᱮᱠᱟ ᱾ ᱡᱟᱦᱟᱸ ᱠᱚ ᱞᱟᱹᱭᱟ
ᱦᱩᱸ ᱦᱩᱸ ᱦᱩᱸ ᱾
ᱦᱳᱭ ᱾
ᱚ, ᱟᱹᱰᱤ ᱵᱷᱟᱹᱜᱤ, ᱟᱹᱰᱤ ᱵᱷᱟᱹᱜᱤ, ᱚᱱᱟ ᱜᱟᱭᱟᱱ ᱞᱮᱠᱟ ᱜᱟᱭᱟᱱ ᱞᱮᱠᱟ ᱠᱚ ᱩᱫᱩᱜ ᱥᱚᱫᱚᱨ ᱫᱟ, ᱚᱱᱟ ᱟᱵᱚᱣᱟᱜ ᱡᱟᱦᱟᱸ ᱢᱟᱭᱟᱢ ᱠᱚᱠᱚ ᱞᱤᱸᱜᱤ ᱞᱮᱫ ᱛᱟᱦᱮᱸᱱᱟ ᱥᱮ ᱚᱱᱟ ᱠᱚ ᱛᱟᱨᱯᱚᱨᱮ, ᱚᱱᱟ ᱠᱚ, ᱚᱱᱟ ᱠᱚᱦᱚᱸ ᱵᱚᱱ ᱧᱮᱞ ᱥᱚᱫᱚᱨ ᱮᱫᱟ ᱠᱚ ᱟᱨ ᱠᱟᱹᱴᱤᱡ ᱠᱟᱹᱴᱤᱡ ᱠᱚ ᱡᱟᱦᱟᱸᱭ ᱠᱚ ᱢᱮᱱᱟᱜ ᱠᱚᱣᱟ᱾ ᱱᱮᱠᱥᱴ ᱡᱮᱱᱟᱨᱮᱥᱮᱱ ᱠᱚ, ᱩᱱᱠᱩ ᱠᱚᱦᱚᱸ ᱱᱟᱯᱟᱭ ᱜᱮ ᱛᱟᱦᱚᱸᱞᱮ ᱢᱟᱱᱮ ᱠᱚ ᱵᱩᱡᱷᱟᱹᱣ ᱫᱟᱲᱮᱭᱟᱜᱼᱟ ᱾ ᱵᱚᱠᱛᱤᱛᱟ ᱡᱟᱦᱟᱸ ᱠᱚ ᱞᱟᱹᱭᱟ ᱞᱟᱹᱭ ᱛᱮ ᱡᱟᱦᱟᱱᱟᱜ ᱡᱤᱱᱤᱥ ᱵᱟᱠᱚ ᱵᱩᱡᱷᱟᱹᱣ ᱫᱟᱲᱮᱭᱟᱜᱼᱟ ᱥᱮ, ᱚᱱᱟ ᱫᱚ ᱡᱟᱦᱟᱸ ᱩᱫᱩᱜ ᱥᱚᱫᱽᱨᱟ ᱚᱱᱟ ᱫᱚ ᱟᱨᱚ ᱵᱷᱟᱹᱜᱤ ᱴᱷᱤᱠ ᱠᱟᱛᱮ ᱠᱚ, ᱟᱱᱮ ᱚᱱᱟ ᱠᱚ ᱵᱩᱡ
ᱵᱩᱡᱷᱟᱹᱣᱼᱟ, ᱦᱳᱭ ᱦᱳᱭ ᱾ ᱚᱱᱟ ᱫᱚ ᱢᱤᱫᱴᱤᱡ ᱨᱟᱹᱥᱠᱟᱹ ᱦᱚᱸ ᱵᱩᱡᱷᱟᱹᱜ ᱵᱩᱡᱷᱟᱹᱜᱼᱟ, ᱢᱟᱱᱮ ᱨᱟᱹᱥᱠᱟᱹ ᱦᱚᱸ ᱵᱩᱡᱷᱟᱹᱜᱼᱟ᱾ ᱚᱱᱟ ᱧᱮᱞ ᱛᱮ ᱟᱨ ᱨᱟᱜ ᱦᱚᱸ ᱥᱚᱢᱚᱭ ᱨᱮᱫᱚ ᱢᱮᱫ ᱫᱟᱜ ᱢᱮᱫ ᱠᱷᱚᱱ ᱢᱮᱫ ᱫᱟᱜ ᱦᱚᱸ ᱡᱚᱨᱚᱜᱼᱟ᱾ ᱪᱮᱫ ᱞᱮᱠᱟ ᱠᱚ ᱪᱤᱠᱟᱹ ᱞᱮᱫᱼᱟ, ᱥᱤᱫᱩᱼ ᱠᱟᱹᱱᱦᱩ ᱛᱟᱠᱚ? ᱥᱟᱶᱛᱮ ᱟᱨᱦᱚᱸ ᱚᱠᱚᱭ ᱪᱟᱸᱫᱽ ᱵᱷᱟᱭᱨᱳ ᱾ ᱛᱟᱦᱞᱮ ᱟᱢ ᱫᱚᱢ ᱪᱟᱞᱟᱜ ᱜᱮᱭᱟ ᱥᱮ ᱵᱟᱝᱼᱟ ᱢᱟᱱᱟᱣ ᱥᱚᱢᱚᱭ ᱫᱚ?
ᱦᱚᱸ, ᱪᱟᱞᱟᱜ ᱫᱚ ᱪᱟᱞᱟᱜ ᱜᱮᱭᱟ ᱞᱮ, ᱪᱟᱞᱟᱜ ᱜᱤᱭᱟᱹᱧ, ᱟᱫᱚ ᱟᱫᱚ ᱮᱢᱚᱱ ᱫᱚ ᱚᱱᱠᱟ ᱫᱚ ᱵᱟᱝ ᱦᱩᱭᱩᱜ ᱜᱮᱭᱟ ᱥᱮ, ᱟᱞᱮ ᱴᱷᱮᱱ ᱫᱚ, ᱥᱩᱫᱷᱩ ᱪᱟᱞᱟᱜ ᱦᱩᱭᱩᱜᱼᱟ ᱾ ᱛᱟᱨᱯᱚᱨᱮ ᱢᱟᱱᱮ ᱛᱩᱯᱩ ᱯᱷᱟᱹᱨᱪᱟ ᱠᱟᱛᱮ ᱛᱚ ᱪᱟᱞᱟᱜ ᱦᱩᱭᱩᱜᱼᱟ᱾ ᱵᱚᱸᱜᱟ ᱦᱩᱭᱩᱜᱼᱟ ᱾ ᱚᱸᱰᱮ ᱛᱟᱨᱯᱚᱨᱮ ᱚᱱᱟ ᱢᱟᱱᱮ ᱞᱟᱹᱭ ᱦᱩᱭᱩᱜᱼᱟ, ᱟᱵᱚᱣᱟᱜ ᱡᱟᱦᱟᱸ ᱡᱟᱛᱤᱭᱚ ᱥᱚᱝᱜᱤᱛ, ᱚᱱᱟ ᱚᱱᱟ ᱠᱚ ᱞᱟᱹᱭ ᱛᱟᱵᱚᱱᱟ, ᱛᱟᱯᱚᱨᱮ ᱛᱟᱯᱚᱨᱮ ᱠᱷᱟᱱ ᱫᱚ ᱵᱟᱦᱟ ᱢᱟᱞᱟ ᱟᱨᱟᱣ ᱦᱩᱭᱩᱜᱼᱟ, ᱛᱟᱯᱚᱨᱮ ᱡᱟᱦᱟᱸᱭ ᱠᱚᱠᱚ ᱛᱟᱦᱮᱱᱟ᱾ ᱢᱟᱱᱮ ᱚᱱᱠᱟ ᱡᱮ ᱚᱱᱟ ᱠᱚ ᱠᱚ ᱞᱟᱹᱭ ᱵᱟᱲᱟᱭ ᱩᱱᱠᱩ ᱠᱚ ᱱᱤᱭᱮ, ᱛᱟᱯᱚᱨᱮ ᱚᱱᱟ ᱨᱮᱜᱮ ᱠᱚ ᱢᱩᱪᱟᱹᱫ ᱛᱟᱠᱚ, ᱚᱱᱠᱟ ᱵᱷᱟᱵᱽ ᱛᱮ ᱦᱩᱭᱩᱜ ᱟᱞᱮ ᱴᱷᱮᱱ ᱾
ᱚ, ᱦᱳᱭ ᱟᱞᱮ ᱥᱮᱫ ᱫᱚ ᱢᱟᱨᱟᱝ ᱧᱚᱜ ᱜᱮ ᱦᱩᱭᱩᱜ ᱜᱮᱭᱟ᱾ ᱢᱟᱱᱮ ᱮᱱᱮᱡ ᱥᱮᱨᱮᱧ ᱠᱚ ᱚᱱᱮ ᱞᱟᱹᱭ ᱟᱫᱚ ᱢᱤᱭᱟᱹᱧ, ᱤᱧ ᱦᱚᱧ ᱪᱟᱞᱟᱜ ᱜᱮᱭᱟ ᱪᱟᱞᱟᱣ ᱫᱚ ᱾ ᱦᱳᱭ ᱾
ᱚ, ᱦᱳᱭ ᱱᱚᱝᱠᱟ ᱚᱱᱮ ᱡᱮᱢᱚᱱ ᱱᱮᱛᱟᱨ ᱟᱨ ᱱᱮᱛᱟᱨ ᱫᱚ ᱫᱚᱢᱮ ᱚᱱᱮ ᱚᱱᱮ ᱱᱮᱛᱟᱨ ᱫᱚ ᱵᱮᱥᱤ ᱚᱱᱮ ᱪᱮᱫ ᱰᱤᱡᱮ ᱞᱟᱜᱽᱲᱮ ᱠᱚ ᱫᱚᱢᱮ ᱦᱩᱭᱩᱜ ᱠᱟᱱᱟ ᱛᱚ? ᱯᱟᱥᱮᱡ ᱚᱱᱟ ᱠᱚᱦᱚᱸ ᱦᱩᱭᱩᱜ ᱜᱮᱭᱟ ᱟᱯᱮ ᱥᱮᱱ ᱫᱚ?
ᱵᱟᱝᱼᱟ, ᱰᱤᱡᱮ ᱞᱟᱜᱽᱬᱮ ᱠᱚᱫᱚ ᱵᱟᱝ ᱦᱩᱭᱩᱜ ᱜᱮᱭᱟ ᱾ ᱰᱮᱡᱮ ᱞᱟᱜᱲᱮ ᱫᱚ ᱵᱟᱝ ᱦᱩᱭᱩᱜ ᱜᱮᱭᱟ, ᱛᱩᱢᱫᱟᱜ ᱴᱟᱢᱟᱠ, ᱛᱩᱢᱫᱟᱜ ᱴᱟᱢᱟᱠ ᱛᱮᱜᱮ, ᱦᱮᱸᱥᱮ ᱛᱩᱢᱫᱟᱜ ᱴᱟᱢᱟᱠ ᱛᱮᱜᱮ, ᱚᱝᱠᱟ, ᱟᱨ ᱵᱚᱠᱥ ᱛᱮᱦᱚᱸ ᱪᱟᱹᱞᱩᱜ ᱜᱮᱭᱟ ᱢᱮᱱᱠᱷᱟᱱ ᱚᱝᱠᱟᱱᱟᱜ ᱥᱮᱨᱮᱧ ᱠᱚ ᱞᱟᱜᱟᱣᱟ ᱡᱟᱦᱟᱸᱛᱮ ᱥᱤᱫᱩ ᱠᱟᱹᱱᱦᱩ ᱛᱟᱹᱠᱤᱱᱟᱜ ᱚᱝᱠᱟ ᱢᱮᱱᱟᱜᱼᱟ ᱚᱱᱟ ᱥᱮᱨᱮᱧ ᱨᱮ᱾ ᱩᱱᱠᱤᱱᱟᱜ ᱧᱩᱛᱩᱢ ᱚᱝᱠᱟ, ᱦᱮᱸ ᱩᱱᱠᱤᱱ ᱤᱫᱤ ᱠᱟᱛᱮᱜ ᱡᱟᱦᱟᱸ ᱥᱮᱨᱮᱧ ᱠᱚᱠᱚ ᱵᱮᱱᱟᱣ ᱠᱟᱜ-ᱟ ᱥᱮᱨᱮᱧ ᱥᱤᱠᱟᱹᱨᱤᱭᱟᱹ ᱠᱚ ᱚᱱᱟ ᱦᱤᱥᱟᱹᱵ ᱛᱮᱜᱮ ᱟᱫᱚ ᱥᱮᱨᱮᱧ ᱜᱮᱭᱟ ᱠᱚ᱾ ᱛᱟᱦᱚᱞᱮ ᱟᱢ, ᱛᱟᱞᱚᱦᱮ ᱟᱢ ᱫᱚᱢ ᱥᱮᱨᱮᱧ ᱵᱟᱲᱟᱭ ᱜᱮᱭᱟ ᱥᱮ ᱵᱟᱝᱟ?
ᱥᱮᱨᱮᱧ ᱫᱚ ᱛᱷᱚᱲᱟ ᱛᱷᱚᱲᱟᱧ ᱵᱟᱲᱟᱭ ᱜᱮᱭᱟ ᱟᱫᱚ ᱩᱱᱟᱹᱜ ᱫᱚ ᱵᱟᱝ᱾
ᱚ᱾
ᱦᱩᱸ᱾
ᱦᱳᱭᱛᱚ, ᱦᱚᱸ ᱤᱧ ᱫᱚ ᱥᱮᱨᱮᱧ ᱜᱤᱭᱟᱹᱧ᱾ ᱦᱩᱸ, ᱵᱷᱟᱜᱤ ᱜᱮ ᱥᱮᱨᱮᱧ ᱠᱚᱨᱮ ᱫᱩᱧ ᱦᱳᱭ᱾
ᱚ, ᱛᱟᱨᱯᱚᱨᱮ ᱛᱤᱱᱟᱹᱜ ᱨᱮᱢ ᱛᱤᱱᱟᱹᱢ ᱨᱮᱢ ᱚᱞᱚᱜ ᱯᱟᱲᱦᱟᱜ ᱠᱟᱱᱟ?
ᱤᱧ, ᱤᱧ ᱫᱚ ᱜᱨᱮᱡᱩᱭᱮᱥᱮᱱᱤᱧ ᱠᱚᱢᱯᱞᱤᱴ ᱟᱠᱟᱜᱼᱟ ᱵᱤ. ᱮ. ᱠᱚᱢᱯᱞᱤᱴ ᱟᱹᱠᱟᱹᱜ ᱟᱹᱧ᱾
ᱚ ᱦᱚ, ᱤᱧ ᱫᱚ ᱴᱩᱭᱮᱞᱵᱷ ᱨᱮ᱾
ᱚ, ᱦᱳᱭ ᱵᱮᱥ ᱞᱮᱠᱟ ᱯᱟᱲᱦᱟᱜ ᱢᱮ᱾ ᱮ ᱵᱷᱟᱹᱜᱤ ᱧᱚᱜ ᱮᱢ ᱢᱮ ᱮᱭᱤᱪ. ᱮᱥ. ᱾ ᱮᱭᱤᱪ. ᱮᱥ. ᱮᱢ ᱠᱟᱜ-ᱟᱢ ᱥᱮ ᱵᱟᱝᱟ ᱛᱚᱵᱮ? ᱮᱢ ᱠᱟᱜ ᱢᱮ ᱮᱭᱤᱪ. ᱮᱥ. ᱫᱚ᱾ ᱦᱳᱭ ᱵᱮᱥ ᱞᱮᱠᱟ ᱯᱟᱲᱦᱟᱜ ᱢᱮ᱾ ᱦᱳᱭ ᱵᱮᱥ ᱞᱮᱠᱟ ᱯᱟᱲᱦᱟᱜ ᱢᱮ᱾ ᱛᱟᱦᱚᱞᱮ ᱟᱢᱫᱚ ᱱᱟᱜᱟᱢ ᱱᱟᱜᱟᱢ ᱯᱚᱛᱚᱵ ᱫᱚᱢ ᱦᱟᱛᱟᱣ ᱠᱟᱜ-ᱟ ᱥᱮ ᱵᱟᱝᱟ ᱢᱟᱱᱮ ᱥᱟᱵᱡᱮᱠᱴ?
ᱱᱟᱜᱟᱢ ᱦᱮᱸ ᱦᱟᱛᱟᱣ ᱠᱟᱜ ᱜᱤᱭᱟᱹᱧ, ᱦᱟᱛᱟᱣ ᱠᱟᱹᱫᱟᱹᱧ ᱦᱟᱛᱟᱣ ᱠᱟᱜ ᱜᱮᱭᱟ᱾
ᱦᱳᱭᱛᱚ ᱚᱱᱟᱨᱮ ᱢᱟᱱᱮ ᱥᱤᱫᱩ ᱠᱟᱹᱱᱦᱩ, ᱦᱚᱸ ᱞᱟᱹᱭ ᱢᱮ?
ᱦᱚᱸ ᱞᱟᱹᱭᱫᱟᱹᱧ ᱡᱮ ᱚᱱᱟᱨᱮ ᱟᱨᱚ ᱢᱟᱱᱮ ᱟᱢᱮᱢ ᱞᱟᱹᱭᱟᱹᱫᱤᱧᱟ ᱠᱤᱪᱷᱩ ᱮᱠᱴᱩᱧ ᱵᱩᱡ ᱠᱮᱫᱟ ᱡᱩᱫᱤ ᱟᱨᱦᱚᱸ ᱠᱟᱹᱴᱤᱡ ᱵᱤᱥᱛᱟᱨ ᱵᱷᱟᱵ ᱛᱮᱢ ᱞᱟᱹᱭᱟᱹᱧ ᱠᱷᱟᱱ ᱥᱮ ᱥᱤᱫᱩ ᱠᱟᱹᱱᱩ ᱥᱤᱫᱩ ᱠᱟᱹᱱᱩᱜᱼᱟ ᱟᱨᱠᱤ, ᱢᱟᱱᱮ ᱮᱸᱰᱮᱠᱷᱟᱱ ᱠᱟᱹᱴᱤᱡ ᱩᱭᱦᱟᱹᱨ ᱫᱚ ᱛᱟᱦᱮᱸᱱᱟ ᱟᱨ ᱵᱟᱠᱷᱟᱱ ᱫᱚ ᱯᱟᱲᱦᱟᱣ ᱛᱮᱫᱚ ᱠᱟᱹᱴᱤᱡ ᱦᱤᱲᱤᱧᱚᱜ ᱜᱮᱭᱟ ᱥᱮ᱾ ᱡᱩᱫᱤ ᱵᱤᱥᱛᱟᱨ ᱵᱷᱟᱵ ᱛᱮ ᱡᱩᱫᱤᱢ ᱵᱟᱲᱟᱭ ᱠᱷᱟᱱ ᱫᱚ ᱠᱟᱹᱴᱤᱡ ᱮᱢ ᱞᱟᱹᱭᱟᱹᱧ ᱠᱮᱭᱟ᱾
ᱪᱮᱫ ᱠᱚᱠᱤᱱ ᱪᱤᱠᱟᱹ ᱞᱮᱜ-ᱟ᱾
ᱦᱳᱭ᱾
ᱟᱪᱪᱷᱟ, ᱤᱭᱟᱹ ᱤᱧᱦᱚᱸ ᱩᱱ ᱢᱟᱱᱮ ᱥᱚ ᱢᱟᱱᱮ ᱮᱭ ᱦᱩᱰᱤᱧ ᱵᱷᱟᱵ ᱛᱮᱜᱤᱧ ᱵᱩᱡᱷᱟᱹᱣ ᱦᱚᱪᱚ ᱢᱮᱭᱟ, ᱦᱮᱸ ᱥᱮᱫᱟᱭ ᱥᱮᱫᱟᱭ ᱡᱚ ᱠᱷᱚᱱ ᱥᱮᱫᱟᱭ ᱫᱚ ᱢᱟᱱᱮ ᱵᱨᱤᱴᱤᱥ, ᱢᱟᱱᱮ ᱟᱵᱚᱣᱟᱜ ᱵᱷᱟᱨᱚᱛ ᱫᱤᱥᱚᱢ ᱨᱮ ᱵᱨᱤᱴᱤᱥ ᱠᱚᱠᱚ ᱥᱟᱥᱚᱱᱮᱜ ᱛᱟᱦᱮᱸᱜ-ᱟ᱾ ᱩᱱᱠᱩ ᱩᱝᱠᱩ ᱩᱱᱠᱩ ᱠᱚ ᱫᱚᱢᱮ ᱠᱚ ᱨᱚᱰᱚᱡ ᱠᱚᱪᱚᱞᱚᱱᱮᱫ ᱵᱚᱱ ᱛᱟᱦᱮᱸᱫᱼᱟ ᱢᱟᱱᱮ ᱩᱱᱠᱩ ᱩᱱᱠᱩ ᱠᱚᱜᱮ ᱟᱵᱚ ᱢᱟᱱᱮ ᱪᱮᱫ ᱠᱚ ᱞᱟᱹᱭᱟ ᱢᱟᱱᱮ ᱡᱟᱦᱟᱸᱱ ᱡᱤᱱᱤᱥ ᱠᱟᱹᱢᱤ ᱵᱟᱵᱚᱱ ᱫᱟᱲᱮᱭᱟᱜᱼᱟ ᱚᱱᱟ ᱡᱤᱱᱤᱥ ᱠᱚᱦᱚᱸ ᱠᱚ ᱠᱟᱹᱢᱤ ᱦᱚᱪᱚ ᱵᱚᱱ ᱛᱟᱦᱮᱸᱜᱼᱟ, ᱟᱨᱦᱚᱸ ᱰᱟᱹᱝᱨᱤ, ᱢᱮᱨᱚᱢ ᱩᱝᱠᱩ ᱠᱚᱠᱚ ᱟᱹᱛᱠᱤᱨ ᱠᱟᱛᱮᱫ ᱠᱚ ᱤᱫᱤ ᱠᱚ ᱛᱟᱦᱮᱸᱫᱼᱟ ᱟᱠᱚᱣᱟᱜ ᱫᱤᱥᱚᱢ ᱛᱮ, ᱟᱨᱦᱚᱸ ᱛᱤᱨᱞᱟᱹ ᱪᱮᱛᱟᱱ ᱨᱮ ᱱᱟᱦᱟᱪᱟᱨ ᱦᱩᱭᱩᱜ ᱛᱟᱦᱮᱸᱫᱼᱟ᱾ ᱚᱱᱠᱟᱱᱟᱜ ᱦᱩᱭᱩᱜ ᱛᱟᱦᱮᱸᱜᱼᱟ ᱟᱫᱚ ᱚᱱᱟ ᱠᱚ ᱡᱟᱛᱮ ᱟᱞᱚ ᱦᱩᱭᱩᱜ ᱢᱟ ᱢᱟᱱᱮ ᱱᱚᱣᱟ ᱠᱚ ᱢᱟᱱᱮ ᱥᱤᱫᱩ ᱠᱟᱹᱱᱦᱩ ᱛᱟᱹᱠᱤᱱᱟᱜ ᱩᱱᱠᱤᱱᱟᱜ ᱟᱹᱭᱩᱨ ᱛᱮᱜᱮ ᱱᱚᱣᱟ ᱠᱚ ᱡᱟᱛᱮ ᱟᱞᱚ ᱦᱩᱭᱩᱜ ᱢᱟ ᱱᱚᱝᱠᱟ ᱦᱮᱸ ᱟᱵᱚᱣᱟᱜ ᱫᱤᱥ ᱥᱚᱢ ᱨᱮ ᱟᱵᱚ ᱜᱮᱵᱚᱱ ᱛᱟᱦᱮᱸᱱᱟ, ᱩᱝᱠᱤᱱ ᱚᱱᱟ ᱜᱮ ᱩᱝᱠᱤᱱ ᱢᱟᱱᱮ ᱜᱚᱴᱟ ᱫᱤᱥᱚᱢ ᱫᱤᱥᱚᱢ, ᱫᱤᱥᱚᱢ ᱫᱤᱥᱚᱢ ᱠᱤᱱ ᱵᱟᱲᱟᱭ ᱦᱚᱪᱚ ᱠᱮᱫ ᱠᱚᱣᱟ, ᱡᱟᱣᱨᱟ ᱠᱮᱫ ᱠᱚᱣᱟ ᱠᱤᱱ ᱫᱤᱥᱚᱢ ᱨᱮᱱ ᱦᱚᱲ, ᱦᱮᱸ ᱵᱷᱚᱜᱽᱱᱟᱰᱤ ᱨᱮ᱾ ᱟᱨ ᱡᱚᱛᱚ ᱟᱛ ᱫᱤᱥᱚᱢ ᱦᱚᱲ ᱴᱷᱮᱱ ᱡᱚᱛᱚ ᱥᱟᱶ ᱡᱚᱛᱚ ᱫᱤᱥ ᱫᱤᱥᱚᱢ ᱦᱚᱲ ᱴᱷᱮᱱ ᱱᱚᱣᱟ ᱯᱟᱥᱱᱟᱣᱱᱟ, ᱟᱫᱚ ᱤᱱᱟᱹ ᱯᱚᱨᱮ ᱥᱤᱫᱩ ᱠᱟᱱᱦᱩ ᱛᱟᱠᱤᱱ ᱦᱟᱸᱜ ᱥᱟᱨ ᱠᱟᱹᱯᱤ ᱟᱛᱮᱫ ᱠᱚ ᱞᱟᱹᱲᱦᱟᱹᱭ ᱠᱮᱜᱼᱟ ᱤᱝᱨᱮᱡᱽ ᱴᱷᱮᱱ ᱟᱠᱚ ᱢᱟᱱᱮ ᱢᱟᱭᱟᱝ ᱢᱟᱱᱮ ᱡᱤᱣᱤ ᱪᱟᱞᱟᱜ ᱢᱟᱭᱟᱝ ᱞᱤᱸᱜᱤ ᱫᱷᱟᱹᱵᱤᱡ ᱠᱚ ᱞᱟᱹᱲᱦᱟᱹᱭ ᱞᱮᱫᱼᱟ, ᱟᱵᱚ ᱡᱟᱛᱮ ᱱᱟ ᱯᱟᱭ ᱵᱚᱱ ᱛᱟᱦᱮᱱ ᱢᱟ ᱚᱱᱟ ᱠᱷᱟᱹᱛᱤᱨ ᱾ ᱚᱱᱟ ᱦᱩᱞᱥᱟᱹᱭ ᱫᱚ ᱢᱟᱱᱮ ᱚᱱᱟ ᱦᱩᱞ ᱫᱚ ᱦᱩᱭ ᱞᱮᱱᱟ ᱚᱱᱟ ᱢᱟᱢ ᱵᱟᱲᱟᱭ ᱜᱮᱭᱟ ᱟᱴᱷᱨᱚᱥᱚ ᱯᱚᱧᱪᱟᱱᱱᱚ ᱥᱟᱞ ᱨᱮᱱᱟᱜ ᱛᱤᱨᱤᱥᱮ ᱡᱩᱱ ᱨᱮ ᱦᱮᱸ᱾ ᱚᱱᱟ ᱜᱮ ᱟᱵᱚᱣᱟᱜ ᱦᱩᱞ ᱾ ᱦᱩᱞ, ᱦᱩᱞ ᱢᱟᱦᱟ ᱢᱮᱱᱛᱮ ᱵᱚᱱ ᱵᱟᱰᱟᱭᱟ ᱾ ᱦᱮᱸ ᱥᱮ ᱢᱟᱱᱮ ᱥᱤᱫᱩ ᱠᱟᱹᱱᱩ, ᱥᱤᱫᱩᱼᱠᱟᱹᱱᱩ ᱮᱠᱞᱟ ᱫᱚ ᱱᱟᱜ ᱥᱤᱫᱩ ᱠᱟᱱᱩ ᱥᱟᱶ ᱛᱮᱦᱚᱸ ᱟᱹᱠᱤᱨ ᱨᱮᱱ ᱵᱚᱭᱦᱟ ᱦᱮᱸ ᱯᱷᱩᱞᱳ ᱡᱷᱟᱱᱚ ᱪᱟᱸᱱ ᱵᱷᱟᱭᱨᱳ ᱩᱱ ᱩᱱᱠᱩ ᱠᱚᱠᱚ ᱛᱟᱦᱮᱸᱫ ᱠᱟᱱ ᱜᱮᱭᱟ ᱾
ᱦᱩᱸ ᱦᱩᱸ ᱦᱩᱸ
ᱦᱮᱸ ᱛᱟᱦᱚᱞᱮ ᱵᱩᱡᱷᱟᱹᱣ ᱠᱮᱜ ᱟᱢ ᱪᱮᱫ ᱠᱩᱧ ᱞᱟᱹᱭ ᱠᱮᱫᱼᱟ ᱾
ᱦᱮᱸ, ᱦᱮᱸ ᱵᱩᱡᱷᱟᱹᱣ ᱠᱮᱫ ᱟᱹᱧ ᱵᱩᱡᱷᱟᱹᱣ ᱠᱮᱫ ᱟᱹᱧ ᱟᱨ ᱚᱱᱠᱟ ᱢᱟᱱᱮ ᱞᱟᱹᱭ ᱛᱮᱫᱚ ᱠᱟᱹᱴᱤᱡ ᱢᱟᱱᱮ ᱩᱭᱦᱟᱹᱨ ᱛᱟᱦᱮᱱᱟ ᱥᱮ ᱟᱨ ᱱᱤᱡᱮ ᱛᱮ ᱯᱟᱲᱦᱟᱣ ᱛᱮᱫᱚ ᱠᱟᱹᱴᱤᱡ ᱢᱟᱱᱮ ᱩᱭᱦᱟᱹᱨ ᱫᱚ ᱩᱱᱟᱹᱜ ᱫᱚ ᱵᱟᱝ ᱛᱟᱦᱮᱱᱟ᱾ ᱟᱫᱚ ᱮᱭ ᱠᱟᱨᱚᱱ ᱛᱮ ᱠᱟᱹᱴᱤᱡ ᱤᱧ ᱢᱮᱫ ᱢᱮᱭᱟ ᱠᱟᱹᱴᱤᱡ ᱵᱤᱥᱛᱟᱨ ᱵᱷᱟ ᱵᱛᱮ ᱞᱟᱹᱭ ᱞᱮᱠᱷᱟᱡ ᱵᱷᱟᱜᱤ ᱠᱚᱜᱼᱟ ᱾ ᱟᱪᱪᱷᱟ ᱛᱟᱦᱚᱞᱮ ᱟᱵᱚᱨᱮᱱ, ᱟᱵᱚᱨᱮᱱ ᱜᱩᱨᱩ ᱜᱚᱢᱠᱮ ᱤᱫᱤ ᱠᱟᱛᱮᱫ, ᱠᱤᱪᱷᱩ ᱠᱟᱹᱴᱤᱡ ᱞᱟᱹᱭᱟᱹᱧ ᱠᱟᱱᱟᱢ
ᱦᱮᱸ ᱜᱩᱨᱩ ᱜᱚᱝᱠᱮ ᱫᱚ ᱮᱻ ᱜᱩᱨᱩ ᱜᱚᱝᱠᱮ ᱫᱚ ᱢᱟᱱᱮ ᱩᱱᱤ ᱢᱟ ᱵᱟᱲᱟᱭ ᱜᱮ ᱚᱞ ᱪᱤᱠᱤ ᱩᱪᱷᱟᱹᱱ ᱟᱠᱟᱫ ᱟᱭ ᱦᱮᱸ ᱩᱱᱤᱥᱥᱚ ᱯᱚᱸᱪᱤᱥ ᱥᱟᱞ ᱨᱮ ᱦᱮᱸ ᱾ ᱩᱱᱤᱥᱚ ᱯᱩᱪᱤᱥ ᱥᱟᱞ ᱨᱮ, ᱩᱱᱤᱥᱚ ᱯᱩᱪᱤᱥ ᱥᱟᱞ ᱨᱮ ᱟᱫᱚ ᱢᱟᱱᱮ
ᱩᱱᱤᱥᱚ ᱯᱚᱸᱪᱤᱥ ᱥᱟᱞ ᱨᱮ ᱱᱚᱜᱼᱚᱭ ᱮᱠᱥᱚ ᱵᱚᱪᱷᱚᱨ ᱯᱩᱨᱟᱹᱭᱮᱱᱟ ᱾ ᱟᱨ, ᱟᱨ ᱟᱹᱰᱤ ᱜᱟᱱ ᱡᱟᱭᱜᱟ ᱨᱮᱜᱮ ᱱᱤᱛᱚᱜ ᱥᱟᱱᱛᱟᱲ ᱠᱷᱚᱱᱟᱜ ᱚᱞ ᱪᱤᱠᱤ ᱛᱮ ᱯᱟᱲᱟᱣ ᱠᱚ ᱮᱦᱚᱵ ᱩᱛᱟᱹᱨ ᱮᱦᱚᱵ ᱟᱠᱟᱱᱟ ᱾ ᱛᱚ ᱩᱱᱤ, ᱩᱱᱤ ᱜᱩᱨᱩ ᱜᱚᱢᱠᱮ ᱩᱱᱤ ᱜᱩᱨᱩ ᱜᱚᱢᱠᱮ ᱫᱚ ᱢᱟᱱᱮ ᱯᱟᱹᱦᱤᱞ ᱢᱟᱱᱮ ᱢᱟᱢᱩ ᱚᱲᱟᱜ ᱨᱮ ᱛᱟᱦᱮᱸ ᱠᱟᱱᱟᱭ ᱴᱟᱴᱟ ᱚᱲᱟᱜ ᱨᱮ ᱢᱟᱱᱮ ᱚᱸᱰᱮ ᱯᱟᱲᱦᱟᱜ ᱛᱟᱦᱮᱸᱜ ᱟᱭ᱾ ᱚᱸᱰᱮ ᱯᱟᱲᱦᱟᱣ ᱠᱟᱛᱮᱫ ᱩᱱᱤ ᱢᱟᱱᱮ ᱩᱲᱤᱭᱟ ᱯᱟᱹᱨᱥᱤ ᱛᱮ ᱯᱟᱲᱦᱟᱜ ᱛᱟᱦᱮᱸᱜ, ᱟᱫᱚ ᱩᱱᱤ ᱵᱟᱭ ᱵᱩᱡᱷᱟᱹᱣ ᱫᱟᱲᱮᱭᱟᱜᱼᱟ᱾ ᱠᱷᱟᱹᱛᱤᱨ ᱟᱫᱚ ᱠᱩᱠᱞᱤ ᱫᱚᱦᱚ ᱞᱮᱫᱼᱟ ᱡᱮ ᱟᱵᱚᱣᱟᱜ ᱯᱟᱹᱨᱥᱤ ᱛᱮ ᱪᱮᱫᱟᱜ ᱵᱟᱹᱪᱩᱜᱼᱟ᱾ ᱦᱮᱸ ᱚᱱᱠᱟᱱ ᱚᱠᱟ ᱠᱩᱠᱞᱤ ᱫᱚᱦᱚ ᱞᱮᱫ ᱟᱭ ᱦᱮᱸ, ᱟᱫᱚ ᱚᱱᱟ ᱯᱚᱨᱮ ᱱᱚᱝ ᱜᱮ ᱟᱫ ᱩᱭᱦᱟᱹᱨ ᱪᱤᱠᱟᱹᱜ ᱛᱮ ᱚᱱᱠᱟ ᱟᱫᱚ ᱟᱡᱮ ᱜᱚᱴᱟ ᱠᱮᱫᱟᱭ ᱡᱮ ᱤᱧ ᱫᱚ, ᱤᱧ ᱫᱚ ᱢᱟᱱᱮ ᱟᱵᱚ ᱥᱟᱱ ᱛᱟᱲ ᱞᱟᱹᱜᱤᱫ ᱡᱮ ᱵᱮᱱᱟᱣ ᱦᱩᱭᱩᱜᱼᱟ, ᱡᱟᱛᱮ ᱚᱞᱚᱜ ᱯᱟᱲᱦᱟᱜ ᱨᱮ ᱡᱚᱛᱚ ᱜᱮᱵᱚᱱ ᱵᱩᱡᱷᱟᱹᱣ ᱢᱟ ᱾ ᱟᱫᱚ ᱚᱱᱠᱟ ᱜᱮ ᱟᱵᱚᱨᱮᱱ ᱚᱱᱚᱞ ᱵᱚᱸᱜᱟ ᱵᱤᱫᱩᱼᱪᱟᱸᱫᱟᱱ, ᱩᱱᱠᱤᱱᱟᱜ ᱤᱱᱠᱤᱱᱟᱜ ᱫᱟᱲᱮ ᱛᱮ ᱚᱞ ᱪᱤᱠᱤ ᱩᱪᱷᱟᱹᱱ ᱠᱮᱫᱟᱭ᱾ ᱟᱹᱰᱤ ᱨᱚᱠᱚᱢ ᱯᱚᱛᱚᱵ ᱠᱚᱭ ᱚᱞ ᱟᱠᱟᱫ ᱟᱭ, ᱫᱟᱲᱮᱜᱮ ᱫᱷᱚ, ᱵᱤᱫᱩᱼᱪᱟᱸᱫᱟᱱ ᱦᱮᱸ ᱥᱮᱨᱮᱧ ᱚᱞ ᱟᱠᱟᱫ ᱟᱭ ᱾ ᱞᱟᱠᱪᱟᱨ ᱥᱮᱨᱮᱧ ᱟᱹᱰᱤ ᱨᱚᱠᱚᱢ ᱯᱚᱛᱚᱵ ᱠᱚ ᱚᱞ ᱟᱠᱟᱫ ᱟᱭ ᱦᱮᱸ ᱥᱮ ᱾ ᱟᱹᱰᱤ ᱨᱚᱠᱚᱢ ᱯᱚᱛᱚᱵ ᱠᱚᱭ ᱚᱞ ᱟᱠᱟᱫ ᱜᱮᱭᱟᱭ ᱾ ᱦᱳᱭ ᱟᱨ ᱩᱱᱤ ᱢᱟ ᱰᱟᱦᱟᱨᱰᱤ ᱰᱟᱦᱟᱨᱰᱤ ᱟᱛᱳ ᱨᱤᱱᱤᱡ ᱠᱟᱱᱟᱭ᱾ ᱤᱲᱤᱥᱥᱟ ᱯᱚᱱᱚᱛ ᱨᱮᱱᱟᱜ ᱢᱚᱭᱩᱨᱵᱷᱚᱸᱡᱽ
ᱰᱟᱦᱟᱨᱰᱤ ᱟᱨ ᱴᱚᱞᱟ ᱢᱟ ᱫᱟᱲᱩᱜ ᱫᱟᱲᱵᱩᱥ ᱚᱱᱟ ᱡᱟᱭᱜᱟ ᱨᱮᱱᱤᱡ ᱠᱟᱱᱟ᱾ ᱦᱳᱭ ᱟᱨ ᱩᱱᱤ ᱫᱚ ᱮᱸ ᱩᱱᱤᱥᱼᱥᱚ